ᱦᱚᱭ ᱡᱚᱦᱟᱨ ᱜᱮ ᱜᱚᱢᱠᱮ ᱪᱮᱫ ᱞᱮᱠᱟ ᱱᱟᱯᱟᱭ ᱵᱟᱲᱟ ᱜᱮ?
ᱦᱩᱸ ᱱᱟᱯᱟᱭ ᱵᱟᱲᱟ ᱜᱮ ᱾
ᱦᱚᱭ ᱟᱨ ᱛᱚᱵᱮ ᱪᱮᱫ ᱠᱷᱚᱵᱚᱨ ᱠᱚ ᱛᱟᱦᱚᱞᱮ, ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱱᱤᱛ ᱵᱮᱲᱟ ᱫᱚ?
ᱱᱚᱣᱟᱛᱚ ᱱᱤᱭᱟᱹ ᱠᱚ ᱪᱟᱥᱵᱟᱥ ᱞᱟᱜᱟᱣ ᱵᱟᱲᱟᱭ ᱠᱟᱱᱟ ᱛᱚ᱾
ᱦᱩᱸ
ᱪᱟᱥ ᱵᱟᱥ ᱠᱚᱜᱮ ᱧᱮᱞ ᱵᱟᱲᱟ ᱦᱩᱭᱩᱜ ᱠᱟᱱᱟ ᱾
ᱚᱦᱚ ᱾ ᱦᱚᱭ ᱜᱚᱝᱠᱮ ᱟᱨ ᱪᱟᱥ ᱵᱟᱥ ᱠᱟᱹᱢᱤ ᱫᱚ ᱱᱷᱟᱜ ᱟᱹᱰᱤ ᱞᱟᱹᱠᱛᱤ ᱜᱮᱭᱟ ᱾ ᱪᱮᱫᱟᱜ ᱡᱮ ᱱᱮᱛᱟᱨ ᱫᱚ ᱥᱟᱱ ᱟᱥᱟᱱ ᱫᱤᱱ ᱠᱟᱱᱟ ᱱᱮᱛᱟᱨ ᱫᱚ ᱫᱟᱜᱽ ᱫᱚ
ᱫᱟᱜᱽ ᱫᱤᱱ ᱠᱟᱱᱟ ᱟᱨ ᱱᱤᱭᱟᱹ ᱫᱟᱜᱽ ᱫᱤᱱ ᱨᱮᱫᱚ ᱱᱷᱟᱜ ᱠᱷᱮᱛ ᱠᱚ ᱡᱚᱛᱚ ᱦᱚᱲ ᱠᱚ ᱯᱷᱮᱰᱚᱜᱼᱟ ᱟᱯᱱᱟᱨ ᱟᱯᱱᱟᱨ ᱠᱷᱮᱛ ᱨᱮ ᱟᱨ ᱦᱩᱲᱩ ᱦᱩᱲᱩ ᱠᱚᱠᱚ ᱨᱚᱦᱚᱭᱟ ᱜᱟᱪᱷᱤ ᱠᱚᱠᱚ ᱪᱟᱞᱟᱣᱟ ᱟᱨ ᱜᱟᱪᱷᱤ ᱠᱚᱠᱚ ᱛᱩᱫᱟ ᱾ ᱟᱨ ᱱᱚᱣᱟ ᱪᱟᱥ ᱠᱟᱹᱢᱤ ᱯᱟᱨᱚᱢ ᱞᱮᱱᱠᱷᱟᱡ ᱱᱷᱟᱜ ᱟᱹᱰᱤ ᱟᱨᱟᱢ ᱟᱹᱭᱠᱟᱹᱜᱼᱟ ᱟᱫᱚ ᱱᱚᱜᱼᱚᱭ ᱦᱚᱸ ᱱᱚᱜᱼᱚᱭ ᱥᱮᱴᱮᱨᱮᱱᱟ ᱟᱨ ᱦᱩᱲᱩ ᱠᱚ ᱨᱚᱦᱚᱭ ᱦᱩᱭᱩᱜ ᱠᱟᱱ ᱜᱮᱭᱟ ᱛᱟᱦᱮ ᱜᱚᱝᱠᱮ ᱦᱮᱸ ᱛᱚᱵᱮ ᱦᱩᱲᱩ ᱯᱮ ᱨᱚᱦᱚᱭ ᱪᱟᱵᱟ ᱠᱮᱫᱟ ᱥᱮ ᱟᱣᱨᱤ?
ᱟᱹᱣᱨᱤ ᱟᱹᱣᱨᱤ ᱱᱚᱜ-ᱚᱭ ᱢᱟᱱᱮ ᱠᱟᱹᱴᱤᱡ ᱟᱲᱮ ᱞᱟᱜᱽ ᱠᱚ ᱢᱮᱱᱟᱜ ᱟᱠᱟᱫᱟ ᱾ ᱛᱟᱯᱚᱨᱮ ᱥᱤᱭᱚᱜ ᱠᱚ ᱢᱮᱱᱟᱜ ᱟᱠᱟᱫᱟ ᱾
ᱦᱩᱸ ᱾ ᱦᱚᱭ ᱦᱚᱭ, ᱦᱚᱭ ᱚᱱᱟ ᱢᱟ ᱠᱟᱱ ᱜᱮ ᱟ ᱟᱹᱲᱤ ᱞᱟᱜᱽ ᱠᱚ ᱥᱤᱭᱟᱹᱜ ᱼᱼ ᱠᱚ ᱚᱱᱟ ᱠᱚᱢᱟ ᱱᱷᱟᱜ ᱯᱟᱹᱦᱤᱞ ᱠᱟᱹᱢᱤ ᱠᱟᱱ ᱾
ᱟᱨ ᱜᱟᱪᱷᱤᱠ ᱠᱚᱰᱚ ᱵᱟᱹᱠᱤ ᱢᱮᱱᱟᱜ ᱟᱠᱟᱜᱰᱟ᱾
ᱦᱚᱭ ᱜᱚᱝᱠᱮ ᱾ ᱟᱫᱚ ᱫᱟᱜᱽ ᱠᱚ ᱱᱟᱦᱟᱜ ᱚᱱᱠᱟ ᱢᱟᱱᱮ ᱴᱷᱤᱠ-ᱴᱷᱟᱠ ᱡᱩᱫᱤ ᱼᱼ ᱢᱟᱱᱮ ᱧᱟᱢ ᱵᱟᱲᱟ ᱞᱮᱠᱷᱟᱡ ᱱᱷᱟᱜ ᱟᱹᱰᱤ ᱞᱟᱹᱠᱛᱤ ᱢᱟᱱᱮ ᱟᱹᱰᱤ ᱟᱸ ᱼᱼ ᱱᱟᱯᱟᱭ ᱵᱩᱡᱷᱟᱹᱣ ᱠᱚᱜ-ᱟ ᱾
ᱟᱸ ᱾
ᱢᱟᱱᱮ ᱠᱷᱮᱛ ᱨᱮ ᱢᱟᱱᱮ ᱟᱨ ᱠᱟᱹᱢᱤ ᱠᱚᱦᱚᱸ ᱠᱟᱹᱢᱤ ᱦᱚᱨᱟ ᱠᱚ ᱥᱮᱜ ᱦᱚᱸ
ᱩᱥᱟᱹᱨᱚᱜᱼᱟ ᱩᱥᱟᱹᱨᱟ ᱜᱚᱫᱚᱜ-ᱟ ᱠᱟᱹᱢᱤ ᱩᱥᱟᱹᱨᱟ ᱜᱚᱫᱚᱜ ᱦᱚᱭ ᱦᱚᱭ ᱦᱚᱭ ᱾ ᱫᱟᱜᱽ ᱧᱟᱢ ᱞᱮᱠᱷᱟᱱ ᱜᱮ ᱠᱟᱹᱴᱤᱡ ᱠᱟᱹᱢᱤᱴᱟᱜ ᱩᱥᱟᱹᱨᱟ ᱜᱚᱫᱚᱜ-ᱟ ᱾
ᱦᱩᱸ ᱾
ᱚᱱᱟ ᱢᱟ ᱠᱟᱱ ᱜᱮ ᱜᱚᱝᱠᱮ ᱟᱸ ᱩᱥᱟᱹᱨᱟ ᱜᱚᱜ ᱞᱮᱱᱠᱷᱟᱡ ᱱᱷᱟᱜ ᱼᱼ ᱠᱟᱹᱢᱤ ᱦᱚᱨᱟ ᱠᱚ ᱟᱹᱰᱤ ᱱᱟᱯᱟᱭ ᱫᱷᱟᱨᱟᱛᱮ ᱜᱮ ᱱᱟᱦᱟᱜ ᱦᱩᱭᱩᱜ-ᱟ ᱟᱨ ᱼᱼ ᱡᱮᱜ ᱪᱚ ᱢᱮᱱᱟ ᱼᱼ ᱢᱟᱱᱮ ᱪᱟᱥ ᱠᱟᱹᱢᱤ ᱨᱮᱫᱚ ᱱᱤᱱᱟᱹᱜ ᱢᱚᱡᱽ ᱟᱹᱭᱠᱟᱹᱜ ᱛᱟᱦᱮᱸᱱᱟ ᱾ ᱡᱮ ᱠᱷᱮᱛ ᱟᱲᱮᱨᱮ ᱜᱟᱰᱟ ᱟᱲᱮᱨᱮ ᱫᱟᱜᱽ ᱟᱲᱮᱨᱮ ᱥᱟᱞᱟᱣ ᱠᱟᱛᱮᱜ ᱱᱷᱟᱜ ᱚᱸᱰᱮ ᱼᱼ ᱞᱚᱥᱚᱜ ᱨᱮ ᱦᱩᱲᱩ ᱠᱚ ᱨᱚᱦᱚᱭ ᱦᱩᱭᱩᱜᱼᱟ ᱟᱹᱰᱤ ᱱᱟᱯᱟᱭ ᱟᱹᱭᱠᱟᱹᱜ ᱛᱟᱦᱮᱸᱱᱟ ᱾ ᱡᱮᱢᱚᱱ ᱮᱱ ᱛᱮᱱ ᱢᱤᱫᱴᱮᱱ ᱟᱸ ᱠᱷᱮᱛᱤ ᱦᱚᱲ ᱪᱮᱫ ᱞᱮᱠᱟ ᱱᱟᱯᱟᱭ ᱠᱚ ᱟᱹᱭᱠᱟᱹᱣᱟ ᱚᱱᱟ ᱫᱚ ᱮᱱᱛᱮᱫ ᱩᱱᱠᱩ ᱠᱚ ᱵᱩᱡᱷᱟᱹᱣ ᱫᱟᱲᱮᱭᱟᱜ-ᱟ ᱟᱵᱚ ᱜᱮᱵᱚᱱ ᱵᱩᱡᱟᱹᱣ ᱫᱟᱲᱮᱭᱟᱜ-ᱟ ᱾ ᱴᱟᱜ ᱦᱚᱲ ᱫᱚ ᱵᱟᱝᱠᱚ ᱵᱩᱡᱷᱟᱹᱣ ᱫᱟᱲᱮᱭᱟᱜ-ᱟ ᱪᱮᱫᱟᱜ ᱡᱮ ᱢᱤᱫ ᱫᱚᱢ ᱪᱟᱥ ᱠᱟᱛᱮᱜ ᱱᱷᱟᱜ ᱼᱼ ᱵᱚᱪᱷᱚᱨ ᱫᱤᱱ ᱵᱚᱱ ᱡᱚᱢᱮᱜ ᱠᱟᱱᱟ ᱦᱚᱭᱥᱮ
ᱦᱚᱭ ᱦᱚᱭ ᱦᱚᱭ ᱾
ᱟᱫᱚ ᱡᱟᱦᱟᱸ ᱞᱮᱠᱟᱛᱮ ᱢᱤᱫ ᱫᱚᱢ ᱦᱩᱲᱩ ᱠᱚᱵᱚᱱ ᱨᱚᱦᱚᱭ ᱞᱮᱠᱷᱟᱡ ᱟᱫᱚ ᱱᱟᱦᱟᱜ ᱪᱟᱣᱞᱮ ᱠᱚᱫᱚ ᱦᱟᱸᱜ ᱟᱹᱰᱤ ᱠᱚᱢ ᱜᱮ ᱦᱩᱭᱩᱜ ᱛᱟᱵᱚᱱᱟ ᱟᱹᱰᱤ ᱼᱼ ᱮᱠᱟᱞ ᱠᱚᱢ ᱜᱮ ᱵᱟᱹᱠᱤ ᱮᱴᱟᱜ ᱟᱱᱟᱡᱽ ᱯᱟᱹᱛᱤ ᱜᱮ ᱦᱟᱸᱜ ᱼᱼ ᱩᱛᱤᱭᱟᱜ ᱠᱚ ᱚᱱᱟ ᱠᱚᱜᱮ ᱠᱤᱨᱤᱧ ᱦᱩᱭᱩᱜ ᱛᱟᱵᱚᱱ ᱛᱟᱦᱮᱸᱱᱟ ᱟᱨ ᱵᱟᱠᱷᱟᱡ ᱫᱚ ᱵᱟᱝ ᱾
ᱦᱩᱸ ᱾ ᱦᱩᱸ ᱾
ᱛᱟᱦᱞᱮ ᱜᱚᱝᱠᱮᱼᱼ ᱞᱟᱦᱟ ᱥᱮᱫᱟᱭ ᱫᱚ ᱱᱟᱦᱟᱜ ᱚᱱᱟ ᱤᱭᱟᱹ ᱠᱚ ᱧᱟᱢᱚᱜ ᱠᱟᱱ ᱛᱟᱦᱮᱸᱱᱟ ᱼᱼ ᱜᱩᱨᱤᱡᱽ ᱠᱚ ᱧᱟᱢᱚᱜ ᱠᱟᱱ ᱛᱟᱦᱮᱸᱱᱟ ᱜᱟᱹᱭ ᱰᱟᱝᱨᱟ ᱠᱚ ᱛᱟᱦᱮᱸ ᱠᱟᱱᱟ ᱚᱱᱟ ᱱᱟᱦᱟᱜ ᱼᱼ ᱞᱟᱜᱟᱣ ᱦᱩᱭᱩᱜ ᱠᱟᱱ ᱛᱟᱦᱮᱱᱟ ᱦᱩᱲᱩ ᱠᱷᱮᱛ ᱨᱮ᱾ ᱟᱫᱚ ᱯᱩᱨᱟᱹ ᱜᱮᱞᱮᱜ ᱠᱟᱱ ᱛᱟᱦᱮᱱᱟ ᱦᱩᱲᱩ ᱠᱚ ᱾ ᱟᱨ ᱥᱟᱦᱟᱨ ᱠᱚ ᱩᱱᱟᱹᱜ ᱵᱟᱭ ᱧᱟᱢᱮᱫ ᱠᱟᱱ ᱛᱟᱦᱮᱱᱟ, ᱱᱤᱛ ᱠᱟᱛᱮᱫ ᱪᱮᱫ ᱞᱮᱠᱟ ᱛᱮ ᱟᱯᱮᱥᱮᱫ? ᱚᱱᱠᱟ ᱱᱤᱛ ᱠᱟᱛᱮᱫ ᱢᱟ ᱟᱹᱰᱤ ᱟᱸᱴ ᱥᱟᱦᱟᱨ ᱟᱞᱮ ᱥᱮᱫ ᱢᱟᱞᱮ ᱞᱟᱜᱟᱣᱮᱫ ᱠᱟᱱ, ᱟᱯᱮ ᱥᱮᱫ ᱯᱮ ᱞᱟᱜᱟᱣᱫᱟ ᱥᱮ ᱵᱟᱝ?
ᱟᱨ ᱥᱟᱨ ᱠᱚ ᱞᱟᱜᱟᱣ ᱮᱫᱟ ᱥᱟᱨ ᱠᱚ ᱛᱟᱨᱯᱚᱨ ᱢᱩᱥᱞᱟ ᱠᱚ ᱢᱮᱱᱟᱜ ᱠᱟᱫᱟ ᱾ ᱛᱟᱯᱚᱨᱮ ᱡᱟᱦᱟᱸ ᱤᱭᱩᱨᱤᱭᱟᱹ ᱠᱚ ᱯᱚᱴᱟᱥ ᱠᱚ ᱼᱼ
ᱦᱩᱸ
ᱱᱤᱭᱟᱹ ᱠᱚ ᱢᱟᱱᱮ ᱥᱤᱭᱳᱜ ᱞᱟᱦᱟᱨᱮ, ᱢᱟᱱᱮ ᱢᱤᱫ ᱪᱟᱥ ᱥᱤ ᱼᱼ ᱠᱟᱛᱮ ᱛᱟᱯᱚᱨᱮ ᱱᱚᱣᱟ ᱠᱚ ᱞᱟᱜᱟᱣ ᱠᱟᱛᱮ ᱟᱢ ᱡᱟᱦᱟ ᱠᱚ ᱥᱤᱭᱳᱜ ᱠᱟᱛᱮᱜ ᱛᱚᱵᱮᱭ ᱠᱚ ᱨᱚᱦᱚᱭ ᱮᱫᱟ ᱾
ᱦᱩᱸ
ᱜᱚᱴᱟᱹ ᱟᱨᱠᱤ᱾
ᱟᱫᱚ ᱦᱳᱭ ᱟᱫᱚ ᱧᱮᱞᱚᱜ ᱠᱟᱱᱟ ᱡᱮ
ᱦᱮᱸ
ᱪᱮᱫ ᱞᱮᱠᱟ ᱜᱚᱝᱠᱮ?
ᱪᱮᱫ ᱞᱮᱠᱟ
ᱡᱮ ᱢᱚᱦᱟᱱ ᱫᱚ ᱜᱩᱨᱤᱡ ᱠᱚ, ᱦᱮᱸ ᱥᱟᱦᱟᱨ ᱠᱚ, ᱯᱚᱴᱟᱥ ᱠᱚ,
ᱦᱩᱸ ᱦᱩᱸ
ᱤᱭᱩᱨᱤᱭᱟᱹ ᱠᱚ᱾
ᱤᱭᱩᱨᱤᱭᱟᱹ ᱠᱚ᱾
ᱤᱭᱩᱨᱮ ᱤᱭᱩᱨᱤᱭᱟ ᱱᱤᱭᱟᱹ ᱠᱚ ᱛᱟᱨᱯᱚᱨᱮ ᱢᱚᱥᱞᱟ ᱠᱚ, ᱠᱷᱩᱞ ᱠᱚ,
ᱦᱮᱸ
ᱱᱤᱭᱟᱹ ᱠᱚᱫᱚ ᱢᱤᱫ ᱪᱟᱥ ᱥᱤ ᱠᱟᱛᱮᱫ ᱛᱟᱨᱯᱚᱨ ᱚᱱᱟ ᱠᱚᱨᱮ ᱮᱢᱟᱜ ᱠᱟᱱᱟ ᱠᱚ᱾
ᱱᱚᱣᱟ ᱢᱤᱫ ᱪᱟᱹᱥ ᱥᱤ ᱠᱟᱛᱮᱫ ᱮᱢ ᱞᱮᱠᱷᱟᱱ ᱜᱮ ᱛᱟᱦᱚᱞᱮ ᱚᱱᱟ ᱦᱟᱥᱟᱞ ᱨᱮ ᱢᱮᱥᱟᱜ ᱠᱟᱱᱟ᱾
ᱦᱮᱸ ᱜᱚᱝᱠᱮ ᱚᱱᱟ ᱠᱚ ᱞᱟᱜᱟᱣ ᱞᱮᱠᱷᱟᱡ ᱫᱚ ᱢᱟᱲᱟᱝ ᱨᱮ ᱪᱮᱫ ᱤᱧ ᱞᱟᱹᱭᱟ ᱡᱮ ᱚᱱᱟ ᱠᱚ ᱵᱤᱥ ᱡᱤᱱᱤᱥ ᱫᱚ ᱞᱟᱜᱟᱣ ᱞᱮᱠᱷᱟᱡ ᱢᱟᱱᱮ ᱟᱵᱚ ᱦᱤᱡᱩᱜ ᱠᱟᱱ ᱫᱤᱱ ᱨᱮ ᱟᱹᱰᱤ ᱟᱸᱴ ᱟᱵᱚ ᱵᱚᱱ ᱢᱟᱱᱮ ᱠᱚᱥᱴᱚ ᱫᱟᱲᱮᱭᱟᱜᱼᱟ, ᱪᱮᱫ ᱞᱮᱠᱟ ᱡᱮᱢᱚᱱ ᱢᱤᱫᱴᱮᱱ ᱠᱷᱮᱛ ᱨᱮ ᱟᱹᱰᱤ ᱟᱸᱴ ᱥᱟᱦᱟᱨ ᱠᱚᱵᱚᱱ ᱞᱟᱜᱟᱣᱮᱫ ᱠᱟᱱᱟ᱾ ᱟᱨ ᱚᱱᱟ ᱞᱟᱜᱟᱣ ᱠᱟᱛᱮᱫ ᱱᱟᱦᱟᱜ ᱟᱵᱚ ᱵᱟᱵᱚᱱ ᱵᱩᱡᱽ ᱫᱟᱲᱮᱭᱟᱜ ᱠᱟᱱᱟ᱾ ᱡᱮ ᱟᱵᱚ ᱪᱮᱫ ᱵᱚᱱ ᱞᱟᱜᱟᱣᱮᱫ ᱠᱟᱱᱟ ᱟᱨ ᱚᱱᱟ ᱯᱷᱚᱥᱚᱞ ᱠᱚ ᱱᱦᱟᱜ ᱢᱚᱡᱽ ᱜᱮ ᱦᱩᱭᱩᱜ ᱠᱟᱱᱟ, ᱦᱩᱲᱩ ᱠᱚ ᱱᱟᱦᱟᱜ ᱢᱚᱡᱽ ᱜᱮ ᱦᱩᱭᱩᱜ ᱠᱟᱱᱟ᱾ ᱢᱮᱱᱠᱷᱟᱱ ᱚᱱᱟᱨᱮ ᱚᱱᱟ ᱡᱟᱦᱟᱸ ᱯᱟᱣᱟᱨ ᱪᱟᱞᱟᱜ ᱠᱟᱱᱟ ᱚᱱᱟ ᱵᱤᱥ ᱨᱮᱭᱟᱜ ᱦᱳᱭ ᱥᱮ ᱚᱱᱟ ᱯᱟᱣᱟᱨ ᱪᱟᱞᱟᱜ ᱠᱟᱱᱟ ᱵᱤᱥ ᱨᱮᱭᱟᱜ ᱛᱟᱦᱚᱞᱮ ᱚᱱᱟ ᱫᱚ ᱵᱷᱟᱹᱜᱤ ᱫᱷᱟᱨᱟ ᱫᱚ ᱱᱟᱦᱟᱜ ᱵᱷᱟᱹᱜᱤ ᱵᱷᱟᱹᱜᱤ ᱡᱤᱱᱤᱥ ᱫᱚ ᱚᱱᱟ ᱫᱚ ᱵᱟᱝ ᱠᱟᱱᱟ ᱦᱳᱭ ᱥᱮᱻ ᱟᱨᱵᱩᱱ ᱵᱟᱰᱟᱭ ᱜᱮᱭᱟᱵᱚᱱ ᱡᱮ ᱢᱤᱫᱴᱮᱱ ᱡᱮ ᱠᱚᱱᱚ ᱡᱤᱱᱤᱥ ᱜᱮ ᱱᱟᱦᱟᱜ ᱟᱨ ᱵᱤᱥ ᱞᱮᱠᱟᱱ ᱡᱤᱱᱤᱥ ᱫᱚ ᱱᱟᱦᱟᱜ ᱟᱹᱰᱤ ᱵᱟᱝ ᱮᱠᱟᱞ ᱜᱮ ᱵᱟᱝ ᱴᱷᱤᱠᱟ ᱦᱚᱲᱢᱚ ᱨᱮ ᱞᱟᱹᱜᱤᱫ ᱛᱮ ᱫᱚ, ᱡᱟᱦᱟᱱᱟᱜ ᱡᱚᱢ ᱞᱟᱹᱜᱤᱫ ᱛᱮ ᱥᱮ ᱡᱟᱦᱟᱸ ᱱᱟᱜ ᱧᱩ ᱞᱟᱹᱜᱤᱫ ᱛᱮᱦᱚᱸ, ᱛᱟᱭᱱᱚᱢ ᱫᱤᱱ ᱚᱱᱟ ᱟᱹᱰᱤ ᱟᱸᱴ ᱦᱟᱲᱟᱢ ᱵᱩᱰᱦᱤ ᱥᱚᱢᱚᱭ ᱫᱤᱠᱟᱛ ᱮᱢᱟ ᱵᱚᱱᱟ᱾ ᱦᱚᱲᱢᱚᱭ ᱠᱚᱢᱡᱩᱨ ᱛᱟᱵᱚᱱᱟ ᱦᱚᱭ ᱥᱮ᱾ ᱟᱫᱚ ᱚᱱᱟ ᱤᱭᱟᱹᱛᱮ ᱚᱱᱟ ᱠᱚᱫᱚ ᱱᱟ ᱟᱫᱚ ᱱᱤᱛ ᱛᱮᱫ ᱫᱚ ᱮᱱᱛᱮ ᱞᱟᱜᱟᱣ ᱜᱮ ᱦᱩᱭᱩᱜ ᱠᱟᱱ ᱜᱮᱭᱟ᱾ ᱦᱩᱭ ᱵᱟᱹᱱᱩᱜᱼᱟ, ᱚᱱᱠᱟ ᱠᱷᱮᱛ ᱨᱮᱦᱚᱸ ᱦᱟᱥᱟ ᱨᱮᱦᱚᱸ ᱫᱟᱲᱮ ᱵᱟᱹᱱᱩᱜᱼᱟ ᱡᱮ ᱢᱚᱸᱡᱽ ᱛᱮ ᱦᱩᱭ ᱦᱚᱪᱚᱭᱟ
ᱱᱚᱣᱟ ᱵᱟᱝ ᱞᱮᱠᱷᱟᱱ ᱫᱚ ᱢᱟᱱᱮ ᱢᱚᱸᱡᱽ ᱛᱮ ᱵᱟᱝ ᱦᱟᱨᱟ ᱵᱩᱨᱩᱜᱼᱟ᱾
ᱦᱩᱸ
ᱚ, ᱢᱟᱱᱮ ᱢᱚᱡᱽᱛᱮ ᱦᱟᱨᱟ-ᱵᱩᱨᱩ ᱚᱵᱚᱥᱥᱳ ᱚᱱᱟ ᱦᱩᱲᱩ ᱨᱮ ᱡᱟᱯᱚᱠᱟ ᱠᱚ ᱞᱟᱜᱟᱜ ᱠᱟᱱᱟ ᱚᱱᱟ ᱯᱚᱠᱟ ᱠᱚ ᱵᱟᱝ ᱞᱟᱜᱟᱜᱼᱟ ᱵᱟᱝ ᱢᱟᱠᱚ ᱞᱟᱜᱟᱜᱼᱟ ᱟᱨᱠᱤ᱾
ᱦᱩᱸ᱾
ᱮᱥᱯᱨᱮᱹ ᱞᱮᱠᱷᱟᱱ ᱜᱮ᱾
ᱦᱩᱸ ᱦᱩᱸ᱾
ᱨᱚᱦᱚᱭ ᱯᱚᱨᱮ ᱜᱮ, ᱚᱱᱟ ᱯᱚᱨᱮ ᱡᱟᱦᱟᱸ ᱜᱟᱹᱪᱷᱤ ᱠᱚ ᱠᱮᱴᱮᱡᱚᱜᱼᱟ ᱮᱴᱮᱫ ᱞᱮᱠᱷᱟᱱ ᱠᱟᱹᱴᱤᱜ, ᱢᱟᱜ ᱠᱚᱨᱮ ᱠᱟᱹᱴᱤᱜ ᱧᱮᱞ ᱵᱟᱲᱟᱭᱜᱟ ᱡᱮ ᱯᱨᱡᱮᱱ ᱧᱮᱞᱚᱜ ᱠᱟᱱᱟ ᱡᱮ ᱯᱚᱠᱟ ᱠᱚ ᱞᱟᱜᱟᱣ ᱠᱟᱱᱟ, ᱛᱟᱦᱞᱮ ᱚᱱᱟ ᱯᱚᱠᱟ ᱠᱚᱫᱚ ᱞᱟᱜᱟᱣ ᱠᱟᱛᱮᱫ ᱚᱱᱠᱟ ᱫᱚ ᱵᱟᱠᱚ ᱥᱟᱨ-ᱟ ᱥᱮ ᱛᱟᱦᱞᱮ ᱪᱤᱠᱟᱹᱭ ᱦᱩᱭᱩᱜᱼᱟ ᱟᱨ ᱪᱤᱠᱟᱹᱭ ᱦᱩᱭᱩᱜᱼᱟ ᱚᱸᱰᱮ ᱮᱥᱯᱨᱮᱹ ᱞᱮᱠᱷᱟᱱ ᱜᱮ ᱟᱨ ᱟᱠᱚ ᱛᱮ ᱯᱚᱠᱟ ᱠᱚ ᱥᱟᱦᱟᱜᱼᱟ ᱥᱮ ᱯᱚᱠᱟ ᱠᱚ ᱚᱪᱚᱜᱚᱜᱼᱟ᱾
ᱦᱩᱸ ᱦᱩᱸ᱾
ᱟᱠᱚ ᱛᱮᱜᱮ᱾
ᱦᱳᱭ ᱦᱳᱭ ᱚᱱᱟ ᱢᱟ ᱠᱟᱱ ᱜᱮ ᱱᱟᱦᱟᱜ, ᱡᱮᱢᱚᱱ ᱢᱤᱫᱴᱮᱱ ᱢᱮᱱ ᱠᱮᱭᱟᱞᱤᱧ ᱡᱮ, ᱟᱨ ᱥᱮᱫᱟᱭ ᱫᱚ ᱦᱟᱯᱲᱟᱢ ᱠᱚ ᱱᱟᱦᱟᱜ ᱜᱟᱹᱭ, ᱰᱟᱝᱨᱟ ᱟᱹᱰᱤ ᱟᱸᱴ ᱠᱚ ᱫᱚᱦᱚᱭᱮᱫ ᱠᱚ ᱛᱟᱸᱦᱮᱱᱟ ᱟᱨ ᱠᱚ ᱪᱟᱥᱮᱫ ᱠᱟᱱ ᱛᱟᱸᱦᱮᱱᱟ ᱦᱳᱭ ᱥᱮ᱾ ᱟᱫᱚ ᱜᱟᱹᱭ ᱰᱟᱝᱨᱟ ᱠᱚ ᱫᱚᱦᱚᱭᱮᱫ ᱠᱚ ᱛᱟᱸᱦᱮᱱ ᱠᱷᱟᱡ ᱱᱟᱦᱟᱜ ᱥᱟᱱᱟᱢ ᱠᱷᱚᱱ ᱢᱟᱲᱟᱝ ᱨᱮ ᱩᱱᱠᱩ ᱚᱱᱟ ᱜᱟᱹᱭ ᱰᱟᱝᱨᱟ ᱫᱚ ᱱᱟᱦᱟᱜ ᱪᱮᱫ ᱠᱚ ᱪᱮᱠᱟᱹᱭᱮᱫ ᱠᱟᱱ ᱛᱟᱦᱮᱱᱟ᱾ ᱚᱱᱟ ᱜᱩᱨᱤᱡ ᱢᱟᱫᱮ, ᱜᱩᱨᱤᱡ ᱠᱚ ᱱᱟᱦᱟᱜ ᱟᱹᱰᱤ ᱟᱸᱴ ᱦᱩᱭᱩᱜ ᱠᱟᱱ ᱛᱟᱸᱦᱮᱱᱟ᱾ ᱟᱨ ᱜᱩᱨᱤᱡ ᱢᱟᱸᱫᱮ ᱠᱚᱨᱮ ᱱᱟᱦᱟᱜ ᱠᱚ ᱩᱱᱠᱩ ᱠᱚ ᱟᱸᱻ ᱢᱮᱱ ᱠᱮᱭᱟᱢ ᱩᱱᱠᱩ ᱚᱱᱟ ᱜᱩᱨᱤᱡ ᱢᱟᱸᱫᱮ ᱨᱮᱜᱮ ᱱᱟᱦᱟᱜ ᱩᱝᱠᱩ ᱚᱱᱟ ᱠᱚ ᱟᱻ ᱟ, ᱜᱩᱨᱤᱡ ᱠᱚ ᱫᱚᱦᱚᱭᱮᱫ ᱠᱟᱱ ᱛᱟᱦᱮᱱᱟ ᱟᱨ ᱚᱱᱟ ᱜᱩᱨᱤᱡ ᱫᱚ ᱱᱟᱦᱟᱜ ᱠᱷᱮᱛ ᱠᱷᱮᱛ ᱨᱮᱠᱚ ᱪᱟᱞᱟᱣᱮᱫ ᱠᱟᱱ ᱛᱟᱸᱦᱮᱱᱟ, ᱟᱫᱚ ᱛᱤᱱᱟᱹᱜ ᱵᱟᱹᱭᱦᱟᱹᱲ ᱨᱮ ᱠᱷᱮᱛ ᱢᱮᱱᱟᱜᱼᱟ ᱟᱫᱚ ᱚᱱᱟ ᱠᱷᱮᱛ ᱨᱮᱱᱟᱜ ᱦᱟᱥᱟ ᱫᱚ ᱱᱟᱦᱟᱜ ᱚᱱᱟ ᱜᱩᱨᱤᱡ ᱥᱟᱶᱛᱮ ᱢᱮᱥᱟᱭᱮᱱ ᱜᱮ᱾ ᱟᱫᱚ ᱚᱱᱟ ᱠᱷᱮᱛ ᱨᱮ ᱥᱟᱦᱟᱨ ᱠᱚ, ᱞᱟᱜᱟᱣ ᱨᱮᱭᱟᱜ ᱞᱟᱹᱠᱛᱤ ᱠᱚ ᱱᱟᱦᱟᱜ ᱵᱟᱭ ᱜᱟᱱᱚᱜᱼᱟ ᱦᱳᱭ ᱥᱮ᱾ ᱟᱫᱚ ᱱᱟᱦᱟᱜ ᱩᱱ ᱚᱠᱛᱮ ᱫᱚ ᱟᱹᱰᱤ ᱱᱟᱯᱟᱭ ᱵᱩᱡᱷᱟᱹᱜ ᱛᱮᱦᱮᱱᱟ ᱟᱨ ᱟᱹᱰᱤ ᱢᱚᱡᱽ ᱟᱹᱭᱠᱟᱹᱜ ᱛᱮᱦᱮᱱᱟ ᱡᱮ, ᱦᱮᱸ ᱦᱳᱭ ᱠᱤ ᱟᱵᱚ ᱱᱤᱝᱠᱟᱹᱱ ᱟᱵᱚ ᱨᱟᱹᱥᱠᱟᱹ ᱵᱩᱱ ᱟᱹᱭᱠᱟᱹᱣᱟ ᱡᱮ ᱟᱵᱚ ᱱᱚᱝᱠᱟᱱ ᱪᱟᱥ ᱠᱟᱹᱢᱤ ᱨᱮ ᱟᱵᱚ ᱱᱚᱝ ᱟᱵᱚᱱ ᱢᱤᱫ ᱛᱮᱵᱚᱱ ᱛᱮᱦᱮᱸᱜᱼᱟ ᱦᱳᱭ ᱥᱮ᱾ ᱦᱩᱸ ᱜᱚᱝᱠᱮ ᱟᱨ ᱛᱚᱵᱮ ᱟᱨ ᱥᱤᱡᱤᱱ ᱨᱮᱫᱚ ᱛᱤᱱᱟᱹᱜ ᱫᱚᱢ ᱯᱮ ᱪᱟᱥ ᱛᱟᱸᱦᱮᱱᱟ ᱦᱩᱲᱩ ᱫᱚ?
ᱥᱤᱡᱤᱱ ᱨᱮ ᱵᱟᱨᱫᱷᱟᱣ ᱞᱮ ᱪᱟᱥᱟ᱾
ᱦᱩᱸ᱾ ᱦᱮᱞᱳ᱾
ᱦᱩᱸ᱾
ᱦᱳᱭ ᱜᱚᱝᱠᱮ ᱥᱤᱡᱤᱱ ᱨᱮ ᱛᱤᱱᱟᱹᱜ ᱯᱮ ᱪᱟᱥ ᱛᱟᱸᱦᱮᱱᱟ?
ᱛᱤᱱ ᱵᱟᱨ‌ ᱫᱷᱟᱣ ᱪᱟᱥ ᱠᱮᱫ ᱞᱮ ᱥᱤᱡᱤᱱ ᱨᱮ᱾
ᱦᱩᱸ᱾ ᱵᱟᱨ ᱫᱚᱢ ᱯᱮ ᱪᱟᱥ ᱛᱟᱸᱦᱮᱱᱟ᱾
ᱦᱮᱸ, ᱢᱤᱫ ᱫᱷᱟᱣ ᱫᱚ ᱡᱟᱹᱯᱩᱫ ᱨᱮ ᱟᱨ ᱢᱤᱫ ᱫᱷᱟᱣ ᱫᱚ ᱱᱤᱨᱚᱱ ᱫᱤᱱ ᱨᱮ᱾
ᱚ, ᱦᱳᱭ ᱜᱚᱝᱠᱮ ᱟᱨ ᱪᱮᱫ ᱠᱚ ᱢᱮᱱᱟ ᱦᱳᱭ ᱪᱟᱥ ᱠᱟᱹᱢᱤ ᱫᱚ ᱱᱟᱦᱟᱜ ᱟᱹᱰᱤ ᱱᱟᱯᱟᱭ ᱜᱮ᱾ ᱵᱟᱨ ᱫᱚᱢ ᱯᱮ ᱪᱟᱥ ᱛᱟᱦᱮᱱ ᱠᱷᱟᱡ ᱢᱟ ᱟᱹᱰᱤ ᱢᱚᱸᱡᱽ ᱜᱮ ᱚᱱᱟᱢᱟ ᱦᱩᱲᱩ ᱠᱚ ᱞᱟᱹᱜᱤᱫ ᱥᱮ ᱚᱱᱛᱮᱱ ᱟᱸᱻ ᱟᱯᱮᱱᱟᱨ ᱞᱟᱹᱜᱤᱫ ᱦᱚᱸ᱾ ᱟᱸᱻ ᱡᱮᱢᱚᱱ ᱵᱟᱨ ᱫᱚᱢ ᱯᱮ ᱪᱟᱥᱚᱜ ᱛᱟᱦᱮᱱᱟᱯᱮ ᱟᱫᱚ ᱱᱟᱦᱟᱜ ᱢᱮᱱ ᱠᱮᱭᱟᱢ ᱟᱹᱰᱤ ᱱᱟᱯᱟᱭ ᱫᱟᱜ ᱨᱮᱭᱟᱜ ᱥᱩᱵᱤᱥᱛᱟ ᱟᱯᱮ ᱫᱚᱯᱮ ᱧᱟᱢᱮᱫ ᱠᱟᱱᱟ ᱾ ᱥᱮᱨᱢᱟ ᱡᱟᱹᱲᱤ ᱫᱟᱜ ᱛᱮᱫᱚ ᱱᱟᱦᱟᱜ ᱵᱟᱝ ᱯᱮ ᱪᱟᱥᱚᱜ ᱠᱟᱱᱟ ᱚᱱᱟ ᱚᱠᱛᱚ ᱫᱚ ᱱᱤᱨᱚᱱ ᱥᱚᱢᱚᱭ ᱫᱚ ᱵᱟᱭ ᱫᱟᱜ -ᱟ ᱾ ᱟᱫᱚ ᱥᱮᱞᱚ ᱠᱚ ᱡᱩᱫᱤ ᱚᱱᱠᱟ ᱢᱮᱱᱟᱜ ᱵᱟᱲᱟ ᱟᱠᱟᱫ ᱛᱟᱯᱮᱭᱟ ᱛᱟᱦᱚᱞᱮ ᱫᱚ ᱱᱟᱜ ᱚᱱᱟᱛᱮ ᱟᱯᱮ ᱯᱮ ᱫᱟᱲᱮᱭᱟᱜ ᱠᱟᱱᱟ ᱟᱨ ᱡᱩᱫᱤ ᱚᱱᱟ ᱱᱟᱹᱭ ᱱᱟᱞᱟ ᱠᱚ, ᱥᱮ ᱥᱮᱞᱚ ᱠᱚ, ᱥᱮ ᱜᱟᱹᱰᱭᱟᱹ ᱫᱟᱜ ᱠᱚ ᱚᱱᱠᱟ ᱡᱩᱫᱤ ᱡᱟᱦᱟᱸᱭ ᱟᱜ ᱵᱟᱲᱜᱮ ᱠᱷᱮᱛ ᱠᱚᱨᱮ ᱥᱮ, ᱵᱟᱹᱭᱦᱟᱹᱲ ᱠᱷᱮᱛ ᱠᱚᱨᱮ ᱢᱮᱱᱟᱜᱼᱟ ᱾ ᱚᱱᱠᱟᱱ ᱦᱚᱲ ᱫᱚᱠᱚ ᱪᱟᱥ ᱫᱟᱲᱮᱭᱟᱜ ᱠᱟᱱ ᱜᱮᱭᱟ ᱾ ᱟᱨ ᱡᱟᱦᱟᱸᱭ ᱠᱚᱣᱟᱜ ᱵᱟᱹᱱᱩᱜᱼᱟ ᱩᱱᱠᱩ ᱫᱚ ᱦᱟᱜ ᱵᱟᱠᱚ ᱪᱟᱥᱮᱫ ᱠᱟᱱᱟ ᱚᱱᱠᱟ ᱫᱚ ᱾ ᱦᱳᱭ ᱥᱮ ᱦᱩᱸ ᱾ ᱦᱩᱸ ᱾ ᱟᱨ ᱛᱟᱭᱞᱮ ᱜᱚᱝᱠᱮ ᱚᱸ ᱡᱟᱦᱟᱸ ᱮᱱᱛᱮᱱ ᱵᱚᱱ ᱦᱩᱲᱩ ᱠᱚᱵᱚᱱ ᱪᱟᱥᱚᱜ ᱠᱟᱱᱟ ᱟᱨ ᱮᱱᱛᱮᱱ ᱱᱚᱣᱟ ᱢᱮᱱ ᱠᱮᱭᱟᱢ ᱱᱚᱣᱟ ᱪᱮᱫ ᱦᱩᱲᱩ ᱪᱟᱣᱞᱮ ᱠᱚ ᱥᱮ ᱮᱱᱛᱮᱱ ᱤᱱᱟᱹᱠᱮ ᱟᱞᱟᱣᱟ ᱱᱚᱣᱟ ᱩᱛᱩ ᱛᱮᱭᱟᱜ ᱠᱚ ᱱᱟᱦᱜ ᱪᱮᱫ ᱞᱮᱠᱟ ᱛᱮ ᱚᱱᱛᱮ ᱫᱚ? ᱩᱛᱩ ᱠᱚᱫᱚ ᱠᱚᱯᱮ ᱨᱚᱦᱚᱭ ᱵᱟᱲᱟᱭᱮᱫ ᱠᱟᱱ ᱛᱟᱵᱳᱱᱟ ᱥᱮ ᱵᱟᱝ?
ᱱᱤᱛᱳᱜ ᱫᱚ ᱟᱣᱨᱤ ᱟᱣᱨᱤ
ᱦᱩᱸ ᱟᱹᱣᱨᱤᱜᱼᱟ ᱵᱟᱝ ᱜᱚᱢᱠᱮ ᱦᱳᱭ ᱚᱱᱟ ᱢᱤᱫᱴᱮᱱ ᱠᱟᱱ ᱜᱮ ᱡᱮ ᱩᱛᱩ ᱠᱚ ᱪᱟᱥ ᱫᱚ ᱟᱵᱚ ᱥᱚᱵᱽᱡᱤ ᱯᱟᱹᱛᱤ ᱱᱤᱡᱮᱨ ᱛᱮᱜᱮ ᱪᱟᱥ ᱦᱩᱭᱩᱜᱼᱟ ᱾ ᱢᱟᱱᱮ ᱠᱚᱢ ᱜᱮᱤ ᱫᱟᱢ ᱠᱷᱚᱨᱪᱟ ᱠᱚ ᱞᱟᱹᱜᱩᱜ ᱛᱟᱵᱚᱱᱟ ᱦᱳᱭᱥᱮ ᱡᱟᱦᱟᱱᱟᱜ ᱡᱤᱱᱤᱥ ᱨᱮᱜᱮ ᱟᱨ ᱵᱟᱠᱷᱟᱡ ᱫᱚ ᱱᱟᱦᱟᱜ ᱢᱮᱱ ᱠᱮᱟᱢ ᱫᱟᱢ ᱦᱚᱸ ᱟᱹᱰᱤ ᱟᱸᱴ ᱞᱟᱜᱟᱣᱟᱜ ᱢᱮᱭᱟ ᱟᱨ ᱱᱚᱛᱮ ᱪᱟᱥ ᱚᱱᱟ ᱱᱚᱛᱮ ᱦᱩᱲᱩ ᱦᱩᱲᱩ ᱠᱚᱦᱚᱢ ᱪᱟᱥᱮᱫ ᱠᱟᱱᱟ ᱱᱟᱛᱮ ᱟᱨ ᱠᱤᱨᱤᱧ ᱦᱚᱸᱢ ᱠᱤᱨᱤᱧ ᱟᱹᱜᱩᱭᱮᱫ ᱠᱟᱱᱟ ᱟᱫᱚ ᱚᱱᱠᱟ ᱫᱚ ᱱᱟᱦᱟᱜ ᱵᱟᱭ ᱵᱮᱥᱚᱜᱼᱟ ᱵᱟᱭ ᱢᱚᱡᱽ ᱵᱟᱝ ᱟᱹᱭᱠᱟᱹᱜᱼᱟ ᱟᱫᱚ ᱚᱱᱟᱛᱮ ᱥᱚᱵᱡᱤ ᱯᱟᱛᱤ ᱟᱱᱟᱡ ᱯᱛᱤ ᱠᱚ ᱡᱩᱫᱤᱢ ᱪᱟᱥ ᱞᱮᱠᱷ ᱠᱷᱟᱱ ᱱᱟᱦᱟᱜ ᱛᱟᱦᱚᱞᱮ ᱫᱚ ᱱᱟᱦᱟᱜ ᱟᱹᱰᱤ ᱟᱯᱱᱟᱨ ᱱᱤᱡᱮᱨ ᱛᱮᱜᱮ ᱱᱟᱦᱟᱜ ᱢᱟᱱᱮ ᱚᱸ ᱦᱩᱭᱩᱜ ᱛᱟᱦᱮᱱᱟ ᱾ ᱢᱟᱱᱮ ᱠᱤᱨᱤᱧ ᱞᱟᱹᱜᱤᱫ ᱯᱚᱭᱥᱟ ᱠᱚ ᱱᱟᱦᱟᱜ ᱵᱟᱝ ᱵᱟᱹᱲᱛᱤ ᱵᱟᱝ ᱞᱟᱜᱟᱣ ᱵᱚᱱᱟ ᱦᱳᱭᱥᱮ ᱾
ᱦᱮᱸ ᱾
ᱦᱮᱞᱳ
ᱦᱮᱞᱳ
ᱦᱳᱭ ᱜᱚᱝᱠᱮ ᱠᱟᱹᱴᱤᱡ ᱵᱟᱵᱮᱱ ᱨᱚᱲᱮᱫ ᱠᱟᱱᱟ ᱮᱠᱟᱞ ᱜᱮᱵᱮᱱ ᱛᱷᱤᱨᱚᱜ ᱠᱟᱱᱟ ᱱᱟᱦᱟᱜ ᱾
ᱚᱱ ᱛᱚ ᱨᱚᱲ ᱵᱟᱵᱤᱱ ᱟᱸᱡᱚᱢ ᱫᱟ
ᱦᱳᱭ ᱜᱚᱢᱠᱮ ᱵᱟᱝ ᱟᱸᱡᱚᱢᱚᱜ ᱠᱟᱱ ᱛᱟᱵᱮᱱᱟ ᱮᱠᱟᱞ ᱜᱮ ᱢᱟᱱᱮ ᱨᱚᱲ ᱫᱚ ᱟᱸᱡᱚᱢᱚᱜ ᱠᱟᱱ ᱛᱟᱵᱮᱱ ᱜᱮᱭᱟ ᱟᱵᱮᱱ ᱵᱟᱵᱮᱱ ᱨᱚᱲᱮᱫ ᱠᱟᱱᱟ ᱾
ᱦᱩᱸ ᱾
ᱴᱷᱤᱠ ᱜᱮᱭᱟ ᱛᱟᱦᱚᱞᱮ ᱾
ᱴᱷᱤᱠ ᱜᱮᱭᱟ ᱾